ᱦᱮᱞᱳ?
ᱦᱮᱞᱳ ᱡᱚᱦᱟᱨ ᱜᱮ᱾
ᱦᱮᱸ ᱦᱳᱭ ᱡᱚᱦᱟᱨ ᱡᱚᱦ ᱪᱮᱫ ᱵᱤᱱ ᱢᱮᱱ ᱠᱮᱫ-ᱟ?
ᱦᱮᱸ ᱞᱟᱹᱭ ᱫᱟᱞᱤᱧ ᱡᱮ ᱪᱮᱫ ᱞᱮᱠᱟ ᱢᱮᱱᱟᱜ ᱵᱤᱱᱟ?
ᱚᱸ ᱟᱹᱞᱤᱧ ᱫᱚ ᱱᱟᱯᱟᱭ ᱜᱮ ᱢᱮᱱᱟᱜ ᱟᱠᱟᱫ ᱞᱤᱧᱟᱹ᱾ ᱟᱫᱚ ᱦᱟᱸᱜ ᱟᱹᱵᱤᱱ ᱜᱮ ᱪᱮᱜ ᱞᱮᱠᱟ ᱢᱮᱱᱟᱜ ᱠᱟᱜ ᱵᱤᱱᱟ? ᱦᱳᱭ ᱚᱲᱟᱜ ᱦᱚᱲ ᱠᱚᱦᱚᱸ ᱥᱟᱱᱟᱢ ᱦᱚᱲ ᱠᱚ ᱦᱮᱸ᱾ ᱟᱫᱚ ᱦᱟᱸᱜ ᱢᱮᱱ ᱫᱟᱞᱤᱧ ᱡᱮ ᱦᱟᱸᱜ ᱚᱲᱟᱜ ᱦᱚᱲ ᱠᱚᱦᱚᱸ ᱠᱚ ᱱᱟᱯᱟᱭ ᱜᱮᱛᱟ ᱞᱮᱭᱟ᱾
ᱟᱪᱪᱷᱟ ᱦᱮᱸ ᱛᱚ ᱱᱟᱯᱟᱭ ᱛᱟᱦᱸᱮᱱ ᱜᱮ ᱱᱟᱯᱟᱭᱟ᱾
ᱦᱳᱭ ᱦᱳᱭ᱾ ᱟᱫᱚᱞᱤᱧ ᱢᱮᱱᱮᱜ-ᱟ ᱫᱟᱠᱟ ᱠᱚᱫᱚᱵᱤᱱ ᱡᱚᱢ ᱵᱟᱲᱟ ᱠᱮᱜ-ᱟ?
ᱦᱮᱸ ᱡᱚᱢ ᱵᱟᱲᱟ ᱦᱩᱭ ᱠᱟᱱᱟ᱾
ᱚᱻ ᱟᱫᱚ ᱛᱟᱦᱚᱸᱞᱮ ᱾ ᱦᱳᱭ ᱟᱹᱞᱤᱧ ᱦᱟᱸᱜ ᱱᱚᱜ-ᱚᱭ ᱛᱩᱯᱩ ᱵᱟᱲᱟ ᱠᱟᱛᱮᱜ ᱦᱟᱸᱜ ᱡᱚᱢ ᱵᱟᱲᱟ ᱠᱟᱛᱮᱫ ᱜᱮᱞᱤᱧ ᱫᱩᱲᱩᱵ ᱫᱩᱲᱩᱵᱽ ᱧᱚᱜ ᱠᱟᱱᱟ᱾
ᱟᱪᱪᱷᱟ,
ᱦᱳᱭ, ᱟᱫᱚᱞᱤᱧ ᱢᱮᱱᱫᱟ ᱟᱹᱵᱤᱱ ᱫᱚ ᱚᱲᱟᱜ ᱨᱮᱜᱮ ᱢᱮᱱᱟᱜ ᱠᱟᱜ ᱵᱤᱱᱟ ᱥᱮ ᱪᱮᱫ ᱞᱮᱠᱟ ᱥᱮ ᱠᱟᱹᱢᱤ ᱥᱮ ᱵᱤᱧ ᱧᱤᱨ ᱧᱚᱜ ᱠᱟᱱᱟ ᱚᱱᱟ ᱨᱚᱦᱚᱭ ᱠᱚ᱾
ᱦᱮᱸ ᱵᱟᱝᱟ ᱱᱤᱛᱳᱜ ᱫᱚ ᱚᱲᱟᱜ ᱨᱮᱜᱮ ᱢᱮᱱᱟᱜ ᱠᱟᱜ ᱞᱤᱧᱟ᱾
ᱚᱻ
ᱛᱮᱦᱮᱸᱧ ᱫᱚ ᱦᱩᱭᱩᱜ ᱠᱟᱱᱟ ᱵᱟᱞᱮ ᱨᱚᱦᱚᱭᱮᱫᱟ᱾ ᱚᱲᱟᱜ ᱠᱚᱨᱮ ᱜᱮ ᱢᱮᱱᱟᱜ ᱠᱟᱜ ᱞᱮᱭᱟ᱾
ᱚ ᱟᱫᱚ ᱡᱟᱹᱱᱤᱡ ᱯᱮ ᱪᱟᱵᱟ ᱵᱟᱲᱟ ᱠᱮᱜ ᱪᱚᱝ᱾
ᱦᱮᱸ ᱪᱟᱵᱟ ᱫᱚ ᱵᱟᱝ ᱪᱟᱵᱟ ᱟᱠᱟᱱᱟ᱾
ᱚ᱾
ᱟ ᱛᱮᱦᱮᱧ ᱫᱚ ᱮ ᱞᱚᱥᱚᱫᱟᱜ ᱵᱟᱹᱱᱩᱜ ᱠᱟᱫᱟ ᱛᱚ ᱟᱨ ᱤᱭᱟᱹ ᱵᱟᱞᱮ ᱞᱚᱥᱚᱫ ᱪᱚ ᱠᱟᱫᱟ ᱜᱟᱹᱰᱤ ᱛᱮᱦᱚᱸ ᱟᱨ ᱱᱚᱛᱮ ᱟ ᱥᱤᱭᱳᱜ ᱦᱚᱸ ᱵᱟᱵᱟ ᱛᱟᱹᱠᱤᱱ ᱮᱸ ᱛᱮᱦᱮᱱ ᱫᱚ ᱵᱟᱹᱠᱤᱱ ᱛᱟᱦᱮᱱ ᱠᱟᱱ ᱞᱟᱹᱜᱤᱫᱚᱜᱼᱟ ᱚᱲᱟᱜ ᱨᱮ᱾ ᱟᱫᱚ ᱚᱱᱟᱛᱮ ᱟᱫᱚ ᱛᱮᱦᱮᱱ ᱫᱚ ᱴᱷᱤᱠ ᱜᱮᱭᱟ ᱛᱮᱦᱮᱱ ᱫᱚ ᱡᱮ ᱟᱵᱚᱱ ᱟᱫᱚ ᱜᱟᱯᱟ ᱟᱨᱦᱚᱸ ᱩᱱᱫᱚ᱾
ᱚ ᱟᱫᱚ ᱦᱟᱸᱜ ᱡᱟᱹᱱᱤᱡ ᱠᱚᱢ ᱫᱷᱟᱨᱟ ᱧᱚᱜ ᱜᱮᱛᱟ ᱯᱮᱭᱟ ᱡᱟᱹᱱᱤᱡ ᱮᱸᱜ ᱡᱟᱹᱥᱛᱤ ᱧᱚᱜ ᱜᱮᱯᱮ ᱨᱚᱦᱚᱭ ᱟᱹᱜᱩ ᱠᱟᱫᱟ ᱛᱚ ᱚᱱᱟᱫᱚ ᱦᱟᱸᱜ ᱠᱟ
ᱦᱳᱭ ᱦᱳᱭ᱾
ᱚᱱᱟ ᱠᱷᱟᱹᱛᱤᱨ ᱜᱮ ᱦᱟᱸᱜ ᱠᱮᱣ ᱠᱟᱹᱴᱤᱡ ᱯᱮ ᱡᱤᱨᱟᱹᱣ ᱧᱚᱜ
ᱡᱤᱨᱟᱹᱣ ᱧᱚᱜᱚᱜ ᱠᱟᱱᱟᱞᱮ ᱦᱳᱭ, ᱴᱮᱫᱟᱞᱮ ᱨᱚᱦᱚᱭ ᱵᱩᱨᱟᱹᱣ ᱜᱮᱭᱟᱵᱚᱱ ᱦᱟᱸᱜ ᱦᱚᱲ ᱠᱚ ᱛᱚ ᱟᱹᱣᱨᱤ ᱠᱚ ᱪᱟᱵᱟᱭ ᱜᱮᱭᱟ, ᱵᱟᱵᱚᱱ ᱛᱟᱭᱱᱚᱢᱚᱜ ᱠᱟᱱᱟ᱾
ᱦᱳᱭ ᱟᱫᱚ ᱟ ᱞᱟᱸᱜᱟ ᱦᱚᱛᱚ ᱠᱟᱹᱴᱤᱡ ᱟᱥᱠᱮᱛ ᱠᱚᱦᱚᱸ ᱢᱮᱱᱟᱜ ᱠᱟᱜᱼᱟ᱾
ᱦᱳᱭ ᱦᱳᱭ ᱦᱟᱱᱮ ᱵᱟᱹᱭᱦᱟᱹᱲ ᱨᱚᱦᱚᱭ ᱠᱷᱚᱱᱟᱜ ᱱᱟᱦᱟᱜ ᱨᱚᱦᱚᱭ ᱪᱟᱹᱞᱩ ᱠᱟᱱᱟ ᱱᱟᱦᱟᱜ ᱟᱫᱚ ᱱᱟᱦᱟᱜ ᱡᱤᱨᱟᱹᱣ ᱜᱮ ᱵᱟᱝ ᱦᱩᱭ ᱠᱟᱱᱟ ᱛᱚ᱾
ᱚ, ᱟᱫᱚ ᱡᱤᱨᱟᱹᱣ ᱦᱚᱸ ᱞᱟᱹᱠᱛᱤᱭᱟᱱ ᱠᱟᱱ ᱜᱮᱭᱟ, ᱦᱮᱸ ᱥᱮ᱾ ᱟᱫᱚ ᱟᱨ ᱛᱟᱦᱞᱮ ᱟᱯᱮ ᱥᱮᱱ ᱫᱚ ᱦᱟᱸᱜ ᱢᱮᱱ ᱟᱞᱮ ᱫᱚ ᱦᱟᱸᱜ ᱨᱚᱦᱚᱭ ᱢᱮᱱ ᱞᱮᱠᱷᱟᱡ ᱫᱚ ᱦᱮᱸ ᱪᱟᱵᱟ ᱟᱹᱜᱩ ᱠᱟᱜᱼᱟ ᱞᱮ᱾ ᱟᱫᱚ ᱦᱟᱸᱜ ᱦᱩᱸ ᱠᱟᱹᱴᱤᱡ ᱢᱮᱱᱟᱜ ᱠᱟᱜ ᱛᱟᱞᱮᱭᱟ ᱚᱝᱠᱟ ᱟᱻ ᱪᱮᱜ ᱞᱮᱠᱟᱞᱤᱧ ᱢᱮᱛᱟᱣᱟᱵᱮᱱᱟ ᱚᱱᱠᱟ ᱩᱸ ᱢᱟᱱᱮ ᱢᱮᱫᱴᱟᱱ ᱵᱟᱨᱮᱭᱟ ᱠᱷᱮᱛ ᱞᱮ
ᱚ ᱦᱚᱸ ᱟᱪᱪᱷᱟ ᱦᱳᱭ, ᱟᱞᱮ ᱦᱚᱸ ᱚᱱᱟ ᱜᱷᱩ ᱴᱩᱣᱟᱜ ᱠᱚᱜᱮ ᱥᱟᱨᱮᱡ ᱵᱟᱲᱟᱣ ᱠᱟᱱᱟ ᱜᱟᱹᱦᱤᱨᱟᱜ ᱠᱚᱫᱚ ᱨᱚᱦᱚᱭ ᱪᱟᱵᱟ ᱜᱚᱫ ᱠᱟᱜᱼᱟ ᱞᱮ᱾
ᱚ‌ ᱡᱟᱞᱟ᱾ ᱟᱫᱚ ᱦᱟᱸᱜ ᱟᱹᱞᱤᱧ ᱥᱮᱫ ᱫᱚ ᱦᱟᱸᱜ ᱱᱚᱜᱼᱚ ᱱᱚᱝᱠᱟ ᱟᱫᱚ ᱦᱟᱸᱜ ᱛᱮᱦᱮᱧ ᱫᱚ ᱦᱟᱸᱜ ᱟᱞᱮ ᱥᱮᱱ ᱫᱚ ᱫᱟᱜ ᱵᱟᱲᱟᱣ ᱟᱞᱮ ᱠᱟᱱᱟᱭ ᱟ ᱟᱯᱮ ᱥᱮᱱ ᱜᱮ ᱪᱮᱪ ᱞᱮᱠᱟ ᱦᱟᱸᱜ ᱨᱤᱢᱤᱞ
ᱚ ᱦᱚᱸ ᱟᱞᱮ ᱥᱮᱫ ᱫᱚ ᱛᱮᱦᱮᱧ ᱫᱚ ᱫᱚᱢᱮ ᱥᱤᱛᱩᱝᱮᱜᱼᱟ ᱟᱹᱰᱤ ᱡᱳᱨ ᱥᱤᱛᱩᱝ ᱵᱩᱡᱷᱟᱹᱜ ᱠᱟᱱᱟ᱾ ᱵᱟᱦᱨᱮ ᱠᱚ ᱳᱰᱚᱠᱚᱜ ᱵᱚ ᱛᱚᱨ ᱜᱮ ᱵᱩᱡᱷᱟᱹᱜ ᱠᱟᱱᱟ ᱛᱮᱦᱮᱧ ᱫᱚ ᱟᱹᱰᱤ ᱡᱳᱨ ᱢᱟᱱᱮ ᱨᱤᱢᱤᱞ ᱥᱤᱛᱩᱝ ᱛᱚ ᱟᱫᱚ ᱨᱤᱢᱤᱞ ᱥᱤᱛᱩᱝ ᱫᱚ ᱦᱩᱭᱩᱜ ᱠᱟᱱᱟ ᱮᱛᱟᱝ ᱥᱤᱛᱩᱝ ᱥᱮ ᱟᱫᱚ ᱟᱹᱰᱤ ᱡᱳᱨ ᱥᱤᱛᱩᱝ ᱠᱟᱱᱟ ᱛᱮᱦᱮᱧ ᱫᱚ᱾
ᱟᱫᱚ ᱡᱟᱹᱱᱤᱡ ᱟᱯᱮ ᱥᱮᱱ ᱫᱚ ᱦᱟᱸᱜ ᱟᱱᱠᱟ ᱞᱮᱠᱟ ᱛᱮᱫᱚ ᱮ ᱫᱷᱤᱨᱤ ᱧᱚᱜ ᱢᱮᱱᱟᱜ ᱟᱠᱟᱜᱼᱟ ᱥᱮ ᱪᱮᱫ ᱞᱮᱠᱟ? ᱫᱷᱤᱨᱤ ᱠᱚ ᱢᱮᱱᱟᱜ ᱠᱟᱜᱼᱟ ᱡᱟᱹᱱᱤᱡ?
ᱮᱸ ᱫᱚᱢᱮ ᱫᱷᱤᱨᱤ ᱫᱚ ᱞᱟᱹᱭ ᱵᱟᱝ ᱜᱟᱱᱚᱜᱼᱟ᱾
ᱚ ᱟᱫᱚ ᱚᱱᱠᱟ ᱵᱤᱨ ᱵᱤᱨ, ᱚ᱾ ᱟᱫᱚ ᱦᱚᱸᱜᱼᱚ ᱱᱚᱝᱠᱟ ᱵᱤᱨ ᱴᱚᱴᱷᱟ ᱠᱚᱨᱮ ᱫᱚᱢᱮ ᱫᱷᱤᱨᱤ ᱠᱚᱦᱚᱸ ᱛᱟᱦᱮᱸᱱ ᱜᱮᱭᱟ ᱛᱚ᱾
ᱦᱩᱸ ᱚᱱᱠᱟ ᱫᱚ ᱵᱟᱝᱟ, ᱡᱩᱫᱤ ᱫᱷᱤᱨᱤ ᱠᱚ ᱛᱟᱦᱮᱸ ᱠᱚᱜ ᱠᱷᱟᱡ ᱚᱱᱟ ᱡᱟᱦᱟᱸ ᱪᱟᱥ ᱠᱚ ᱵᱟᱝ ᱦᱩᱭ ᱠᱚᱜᱼᱟ, ᱛᱟᱞᱦᱮ ᱚᱱᱠᱟ ᱫᱷᱤᱨᱤ ᱫᱚ ᱵᱟᱹᱪᱩᱜ ᱠᱟᱜᱼᱟ᱾ ᱡᱷᱚᱛᱚ ᱜᱮ ᱥᱚᱢᱟᱱ ᱥᱚᱢᱟᱱ ᱢᱮᱱᱟᱜ ᱟᱠᱟᱫᱟ, ᱵᱟᱹᱫᱽ ᱠᱚᱦᱚᱸ ᱢᱮᱱᱟᱜ ᱜᱮᱭᱟ ᱵᱤᱨ ᱦᱚᱸ ᱢᱮᱱᱟᱜ ᱜᱮᱭᱟ ᱰᱟᱹᱦᱤ ᱦᱚᱸ ᱢᱮᱱᱟᱜ ᱜᱮᱭᱟ᱾
ᱚ᱾
ᱟᱨ ᱚᱱᱠᱟ ᱫᱚᱢᱮ ᱫᱷᱤᱨᱤ ᱦᱟᱥᱟ ᱫᱚ ᱵᱟᱝ ᱠᱟᱱᱟ ᱵᱟᱞᱤ ᱦᱟᱥᱟ ᱧᱚᱜ ᱜᱮᱭᱟ᱾
ᱚ ᱟᱫᱚ ᱫᱟᱜ ᱠᱚ ᱵᱟᱭ ᱛᱤᱸᱜᱩᱱ ᱜᱮᱛᱮ ᱚᱱᱟ ᱵᱟᱹᱞᱤ ᱦᱟᱥᱟ ᱠᱚᱨᱮ ᱫᱚ?
ᱦᱮᱸ ᱛᱤᱸᱜᱩᱜ ᱜᱮᱭᱟ᱾
ᱚᱻ ᱟᱨ ᱟᱹᱞᱤᱧ ᱫᱚ ᱦᱟᱸᱜ ᱞᱤᱧ ᱵᱟᱲᱟᱭᱟ, ᱟᱫᱚ ᱦᱟᱸᱜ ᱚᱱᱠᱟ ᱞᱮᱠᱟᱛᱮ ᱠᱚᱢ ᱫᱷᱟᱨᱟ ᱧᱚᱜ ᱡᱩᱫᱤ ᱫᱟᱜ ᱠᱷᱟᱭ ᱟᱫᱚ ᱦᱟᱸᱜ ᱟᱱᱠᱟ ᱞᱮᱠᱟ ᱛᱮᱫᱚ ᱵᱟᱹᱞᱤ ᱦᱟᱥᱟ ᱛᱮᱫᱚ ᱵᱟᱭ ᱛᱤᱜᱩᱱ ᱜᱮᱭᱟᱭ ᱛᱚ
ᱢᱟᱱᱮ ᱪᱮᱫ ᱞᱮᱠ ᱪᱮᱫ ᱠᱟ ᱞᱟᱹᱭ ᱜᱟᱱᱚᱜᱼᱟ ᱫᱚᱢᱮ ᱫᱚᱢᱮ ᱵᱟᱹᱞᱤ ᱦᱚᱸ ᱵᱟᱝᱟ ᱟᱨ ᱫᱚᱢᱮ ᱚᱱᱠᱟ ᱢᱟᱹᱴᱭᱟᱹᱲ ᱡᱟᱦᱟᱸ ᱚᱱᱟ ᱦᱚᱸ ᱵᱟᱝᱟ᱾
ᱚ᱾
ᱚᱱᱟ ᱛᱟᱞᱟᱢᱟᱞᱟ ᱡᱟᱦᱟᱸ ᱫᱚ ᱦᱩᱭᱩᱜ ᱠᱟᱱᱟ ᱫᱩᱭᱟᱥ ᱦᱟᱥᱟ ᱞᱮᱠᱟ᱾
ᱚ ᱟᱪᱪᱷᱟ, ᱚ ᱟᱪᱪᱷᱟ,
ᱦᱳᱭ ᱟᱨ ᱟᱯᱮ ᱥᱮᱫᱟᱜ ᱦᱟᱥᱟ ᱫᱚ ᱛᱟᱦᱚᱞᱮ ᱚᱱᱛᱮ ᱫᱚ ᱚᱠᱟ ᱞᱮᱠᱟ?
ᱟᱞᱮ ᱥᱮᱱ ᱦᱚᱸ ᱦᱟᱥᱟ ᱢᱮᱱ ᱞᱮᱠᱷᱟᱡ ᱫᱷᱤᱨᱤ ᱜᱮᱭᱟ ᱫᱚᱢᱮ᱾
ᱚ ᱦᱚᱸ᱾
ᱟᱫᱚ ᱱᱚᱜᱼᱚ ᱱᱚᱝᱠᱟ ᱨᱚᱦᱚᱭ ᱠᱚᱜᱮ ᱦᱟᱸᱜ ᱫᱚᱢᱮ
ᱛᱟᱦᱚᱞᱮ ᱫᱷᱤᱨᱤ ᱠᱷᱟᱱ ᱫᱚ ᱛᱟᱦᱚᱞᱮ ᱤᱭᱟᱹ ᱫᱟᱜ ᱠᱚᱫᱚ ᱫᱚᱢᱮ ᱯᱮ ᱟᱱᱟᱴᱚᱜ ᱜᱮᱭᱟ ᱥᱮ ᱪᱮᱫ?
ᱦᱮᱸ ᱟᱱᱟᱴ ᱧᱚᱜ ᱜᱮᱭᱟ ᱞᱮ ᱠᱟᱹᱴᱤᱡ ᱫᱚ᱾
ᱫᱷᱤᱨᱤ ᱨᱮ ᱫᱟᱜ ᱧᱟᱢ ᱢᱩᱥᱠᱤᱞ ᱜᱮᱭᱟ᱾
ᱦᱳᱭ, ᱟᱫᱚ ᱫᱟᱜ ᱠᱚᱨᱮᱱᱟᱜ ᱦᱚᱸ ᱥᱩᱵᱤᱫᱷᱟ ᱵᱟᱹᱱᱩᱜ ᱟᱠᱟᱫ ᱛᱟᱞᱮᱭᱟ ᱛᱚ ᱟᱞᱮ ᱥᱮᱱ ᱫᱚ ᱦᱟᱸᱜ, ᱚᱱᱠᱟ ᱞᱮᱠᱟ ᱛᱮᱫᱚ ᱜᱟᱰᱟ ᱠᱚᱦᱚᱸ ᱵᱟᱹᱱᱩᱜ ᱠᱟᱜᱼᱟ ᱱᱟᱹᱭ ᱠᱚᱦᱚᱸ ᱠᱮᱱᱮᱞ
ᱚ ᱦᱚᱸ ᱛᱟᱦᱚᱞᱮ ᱦᱳᱭ᱾ ᱟᱨ ᱱᱮᱛᱟᱨ ᱫᱚ ᱛᱟᱦᱚᱞᱮ ᱚᱱᱮ ᱥᱚᱨᱠᱟᱨᱤ ᱥᱩᱵᱤᱫᱷᱟ ᱠᱚᱠᱚ ᱮᱢᱚᱜ ᱠᱟᱱ ᱫᱚ ᱛᱟᱦᱚᱞᱮ ᱠᱚ ᱮᱢ ᱠᱟᱜ ᱯᱮᱭᱟ ᱥᱮ ᱵᱟᱝᱟ, ᱚᱱᱟ ᱤᱭᱟᱹ ᱠᱚ? ᱴᱟᱭᱤᱢ ᱠᱚᱞ ᱠᱚ ᱥᱮ ᱥᱟᱵᱢᱟᱨᱥᱟᱞ ᱠᱚ᱾
ᱚ ᱟᱫᱚ ᱦᱟᱸᱜ ᱚᱱᱟ ᱥᱟᱵᱢᱟᱨᱥᱟᱞ ᱫᱚ ᱦᱟᱸᱜ, ᱦᱳᱭ ᱟᱫᱚ ᱦᱟᱸᱜ ᱥᱟᱨᱢᱟᱨᱥᱟᱞ ᱫᱚ ᱦᱟᱸᱜ ᱚᱱᱟ ᱫᱚ ᱱᱤᱡᱮᱨᱟᱜ ᱜᱮ ᱢᱮᱱᱟᱜ ᱟᱠᱟᱜᱼᱟ, ᱟᱫᱚ ᱦᱟᱸᱜ ᱴᱟᱭᱤᱢ ᱠᱚᱞ ᱠᱚᱦᱚᱸ ᱟᱹᱛᱩ ᱠᱚᱨᱮ ᱠᱚ ᱮᱢ ᱵᱟᱲᱟ ᱧᱚᱜ ᱠᱟᱱ ᱜᱮᱭᱟ᱾ ᱟᱫᱚ ᱫᱟᱜ ᱠᱚᱜᱮ ᱜᱮ ᱦᱟᱸᱜ ᱟᱹᱣᱨᱤ ᱠᱚ ᱟᱲᱟᱜ ᱟᱞᱮᱭᱟ᱾ ᱦᱳᱭ,
ᱵᱮᱱᱟᱣᱮᱜ ᱜᱮᱭᱟ ᱠᱚ᱾ ᱚ ᱵᱟᱝ᱾
ᱦᱳᱭ ᱦᱳᱭ ᱵᱮᱱᱟ ᱫᱚᱠᱚ ᱵᱮᱱᱟᱣ ᱯᱩᱨᱟᱹᱣ ᱠᱟᱜᱼᱟ, ᱟᱫᱚ ᱦᱟᱸᱜ ᱫᱟᱜ
ᱫᱟᱜ ᱜᱮ ᱟᱹᱣᱨᱤ ᱠᱚ ᱟᱲᱟᱜᱟ ᱾ᱟᱪᱪᱷᱟ᱾ ᱦᱳᱭ ᱚᱱᱟ ᱫᱚ ᱟᱲᱟᱜ ᱜᱟᱠᱚ ᱦᱟᱸᱜ, ᱚᱱᱠᱟ ᱯᱟᱞᱮ ᱚᱠᱟ ᱠᱚᱨᱮ ᱠᱟᱹᱢᱤ ᱠᱚ ᱟᱹᱣᱨᱤ ᱦᱩᱭ ᱥᱟᱹᱛᱚᱜ ᱠᱷᱟᱱ᱾
ᱦᱳᱭ ᱦᱳᱭ ᱟᱫᱚ ᱦᱟᱸᱜ ᱢᱮᱱᱫᱟᱹᱞᱤᱧ ᱟᱯᱮ ᱥᱮᱱ ᱜᱮᱠᱚ ᱮᱢ ᱵᱟᱲᱟ ᱟᱠᱟᱫ ᱯᱮᱭᱟ ᱥᱮ ᱪᱮᱫ ᱞᱮᱠᱟ?
ᱦᱮᱸ ᱮᱢ ᱠᱟᱜ ᱞᱮ ᱜᱮᱭᱟ ᱠᱚ᱾
ᱚ ᱟᱪᱪᱷᱟ,
ᱴᱟᱭᱤᱢ ᱠᱚᱞ ᱚᱲᱟᱜ ᱠᱮ ᱚᱲᱟᱜ ᱵᱟᱨᱭᱟ ᱯᱤᱭᱟ ᱠᱟᱛᱮ ᱠᱚ ᱦᱟᱛᱟᱣ ᱟᱠᱟᱜ-ᱟ ᱠᱚ ᱚᱲᱟᱜ ᱨᱮᱦᱚᱸ᱾
ᱚᱻ
ᱟᱫᱚ ᱚᱱᱠᱟ ᱟᱹᱛᱷᱟᱹᱨᱤ ᱫᱚ ᱵᱟᱠᱚ ᱮᱢᱚᱜᱼᱟ ᱡᱮ ᱛᱤᱱᱟᱹᱜ ᱧᱮᱞᱟ ᱠᱚ ᱡᱮ ᱛᱤᱱᱟᱹᱜ ᱯᱷᱮᱢᱮᱞᱤ ᱢᱮᱱᱟᱜ ᱠᱟᱜ ᱠᱚᱣᱟ᱾
ᱚᱸᱻ ᱟᱫᱚ ᱵᱟᱠᱷᱳ ᱛᱟᱦᱮᱸᱱ ᱦᱚᱸᱜᱼᱚ ᱱᱚᱝᱠᱟ ᱠᱚ ᱵᱷᱟᱜᱚᱜ ᱜᱮᱭᱟ ᱛᱚ ᱚᱱᱠᱟ ᱠᱷᱟᱹᱯᱟᱹᱨᱤ ᱵᱟᱲᱟ ᱠᱟᱛᱮ᱾
ᱦᱳᱭ ᱦᱳᱭ᱾
ᱟᱫᱚ ᱦᱟᱸᱜ ᱵᱚᱭᱦᱟ ᱠᱚᱜᱮ ᱠᱚ ᱢᱟᱱᱮ ᱵᱷᱤᱱᱟᱹᱜ ᱟᱛᱚ, ᱟᱫᱚ ᱚᱱᱟ ᱞᱮᱠᱟᱛᱮ ᱦᱟᱸᱜ ᱵᱟᱨᱭᱟ ᱯᱤᱭᱟ ᱠᱟᱛᱮᱫ ᱱᱚᱞ ᱠᱚᱠᱚ ᱦᱟᱛᱟᱣᱟ᱾ ᱟᱫᱚ ᱦᱟᱸᱜ ᱟᱯᱮ ᱥᱮᱱ ᱜᱮ ᱪᱮᱫ ᱞᱮᱠᱟ?
ᱡᱮ ᱵᱷᱟᱜᱤ ᱢᱮᱱᱟᱜ ᱠᱟᱜ ᱠᱚᱣᱟ ᱯᱚᱨᱮᱛᱮ ᱯᱟᱞᱮ ᱵᱟᱠᱚ ᱠᱩᱲᱟᱹᱜ ᱫᱟᱜ ᱛᱮ ᱥᱮ ᱦᱮ ᱥᱚᱨᱠᱟᱨᱤ ᱥᱩᱵᱤᱫᱟ ᱟᱫᱚ ᱟᱢᱜᱮᱢ ᱧᱟᱢ ᱠᱮᱜ-ᱟ ᱟᱞᱮ ᱫᱚ ᱵᱟᱞᱮ ᱧᱟᱢ ᱞᱮ-ᱟ ᱚᱱᱠᱟ ᱢᱤᱫᱴᱮᱱ ᱦᱩᱭᱩᱜ-ᱟ ᱥᱮ, ᱟᱫᱚ ᱛᱤᱱᱟᱹᱜ ᱵᱚᱭᱦᱟ ᱛᱟᱦᱚᱞᱮ ᱚᱲᱟᱜ ᱨᱮᱫᱚ ᱥᱚᱨᱠᱟᱨᱮ ᱮᱢᱚᱜ ᱠᱟᱱᱟᱭ ᱯᱚᱭᱥᱟ ᱵᱟᱝ ᱞᱟᱜᱟᱜ ᱠᱟᱱᱟ ᱛᱟᱦᱚᱞᱮ ᱫᱚ ᱧᱩᱛᱩᱢ ᱦᱚᱸ ᱮᱢ ᱠᱟᱜ ᱜᱮ ᱞᱟᱹᱠᱛᱤᱤᱭᱟ ᱾
ᱦᱳᱭ ᱦᱳᱭ ᱾
ᱚᱱᱠᱟ ᱢᱟ ᱫᱟᱜ ᱢᱟ ᱵᱟᱝ ᱠᱷᱚᱨᱚᱪ ᱜᱤᱰᱤᱜ-ᱟ ᱫᱟᱜ ᱦᱟᱛᱟᱜ-ᱟ ᱛᱤᱱᱟᱹᱜ ᱯᱚᱨᱤᱢᱟᱱ ᱫᱟᱜ ᱮᱢ ᱫᱚᱨᱠᱟᱨᱟ ᱤᱱᱟᱹᱜ ᱜᱮᱢ ᱦᱟᱛᱟᱣᱟ ᱵᱟᱫ ᱵᱟᱹᱠᱤ ᱢᱟᱢ ᱵᱚᱱᱫᱚ ᱠᱟᱜ-ᱟ᱾
ᱦᱳᱭ ᱾ ᱟᱫᱚ ᱦᱟᱸᱜ ᱱᱚᱜᱼᱚ ᱱᱚᱝᱠᱟ ᱟᱫᱚ ᱦᱟᱸᱜ ᱱᱚ ᱱᱚᱝᱠᱟ ᱥᱚᱦᱚᱨ ᱵᱟᱡᱟᱨ ᱠᱚᱨᱮ ᱫᱚ ᱫᱟᱜ ᱠᱚᱨᱮᱱᱟᱜ ᱵᱟᱝ ᱠᱚ ᱮᱴᱠᱮᱴᱚᱬᱮ ᱠᱷᱟᱹᱛᱤᱨ ᱦᱟᱸᱜ ᱪᱟᱹᱞᱩ ᱜᱮᱠᱚ ᱫᱚᱦᱚ ᱠᱟᱜ-ᱟ ᱾
ᱦᱳᱭ ᱦᱳᱭ ᱾
ᱟᱫᱚ ᱞᱤᱧ ᱢᱮᱱ ᱫᱟ ᱟᱯᱮ ᱜᱮ ᱦᱟᱸᱜ ᱡᱟᱹᱱᱤᱡ ᱚᱱᱠᱟᱜᱮ ᱢᱤᱫ ᱥᱟᱶ ᱢᱮᱥᱟ ᱠᱟᱛᱮᱫ ᱜᱮ ᱢᱮᱱᱟᱜ ᱠᱟᱜ ᱯᱮᱭᱟ ᱡᱟᱹᱱᱤᱡ ᱚᱱᱠᱟ ᱵᱷᱤᱤᱱᱹ ᱫᱚ ᱵᱟᱹᱱᱩᱜ ᱠᱟᱜ ᱯᱮᱭᱟ᱾
ᱦᱮᱸ ᱟᱞᱮ ᱫᱚ ᱢᱮᱥᱟ ᱠᱟᱛᱮ ᱜᱮ ᱢᱮᱱᱟᱜ ᱟᱠᱟᱜ ᱞᱮᱭᱟ, ᱵᱷᱤᱱᱟᱹ ᱫᱚ ᱟᱣᱨᱤ ᱦᱩᱭᱩᱜ-ᱟ᱾
ᱦᱳᱭᱛᱚ ᱛᱟᱭᱱᱚᱢ ᱵᱤᱫᱟᱹᱞ ᱦᱟᱸᱜ
ᱚᱸ ᱦᱳᱭ ᱟᱫᱚ ᱦᱟᱸᱜ ᱚᱱᱟ ᱫᱚ ᱪᱤᱠᱟᱹ ᱵᱤᱱ ᱞᱟᱹᱭ ᱫᱟᱲᱮᱭᱟᱜ-ᱟ ᱥᱮ᱾
ᱦᱳᱭ ᱦᱳᱭ ᱱᱤᱛᱚᱜ ᱢᱟ ᱱᱚᱼᱚᱭ ᱵᱮᱥ ᱜᱮ ᱢᱮᱱᱟᱜ ᱞᱮ᱾
ᱛᱟᱦᱚᱞᱮ ᱟᱹᱵᱤᱱ ᱡᱟᱦᱟᱸᱭ ᱦᱚᱯᱚᱱ ᱵᱟ ᱥᱮ ᱪᱤᱞᱤ ᱦᱩᱭᱩᱜ ᱛᱟᱵᱤᱱᱟᱭ ᱛᱚ ᱩᱱᱤ ᱦᱟᱸᱜ ᱟᱹᱣᱨᱤ ᱠᱚ ᱵᱟᱹᱦᱩ ᱠᱚᱫᱚ ᱦᱟᱸᱜ ᱠᱚ ᱟᱹᱜᱩᱭᱭᱟ ᱥᱮ ᱟᱹᱣᱨᱤ
ᱟᱹᱜᱩ ᱦᱮᱸ ᱡᱚᱛᱚ ᱦᱚᱲ ᱜᱮ ᱦᱚᱯᱚᱱ ᱵᱟ ᱦᱚᱸ ᱦᱚᱯᱚᱱ ᱟᱭᱳ ᱟᱹᱜᱩ ᱦᱩᱭ ᱦᱩᱭ ᱠᱟᱱᱟ ᱟᱨ ᱩᱱᱤ ᱢᱟᱹᱭ ᱦᱩᱭ ᱠᱟᱱ ᱛᱟᱹᱠᱤᱱᱟᱹᱭ ᱾
ᱚᱻ ᱟᱪᱪᱷᱟ ᱾
ᱢᱮᱱᱟᱜ ᱟᱠᱟᱫ ᱞᱮ ᱜᱮᱭᱟ ᱱᱚ ᱚᱭ ᱛᱚ ᱥᱟᱛ ᱟᱴ ᱵᱚᱪᱷᱚᱨ ᱜᱟᱱ ᱦᱩᱭᱱᱟ᱾
ᱚᱸ ᱚᱸ ᱱᱟᱯᱟᱭ ᱥᱟᱦᱤᱡ ᱜᱤ ᱡᱟᱹᱱᱤᱡ ᱯᱮ ᱢᱮᱱᱟᱜ ᱟᱠᱟᱫ ᱯᱮ᱾ ᱠᱟᱹᱴᱤᱡ ᱮᱴᱠᱮᱴᱚᱬᱮ ᱠᱚᱫᱚ ᱦᱟᱸᱜ ᱵᱟᱹᱱᱩᱜ ᱠᱟᱜ ᱛᱟᱯᱮᱭᱟ ᱵᱟᱝ?
ᱦᱳᱭ ᱟᱫᱚ ᱤᱭᱟᱹ ᱜᱷᱟᱨᱚᱚᱸᱡᱽ ᱨᱮ ᱮᱴᱠᱮᱴᱚᱲᱮ ᱢᱟ ᱛᱟᱦᱮᱱ ᱜᱮ ᱟᱫᱚ ᱚᱱᱟ ᱠᱚᱦᱚᱸ ᱢᱤᱫ ᱥᱟᱣ ᱛᱮ ᱡᱷᱚᱛᱚ ᱜᱮ ᱧᱮᱞ ᱞᱮᱠᱷᱟᱱ ᱥᱮ ᱢᱤᱫ ᱥᱟᱶᱛᱮ ᱚᱱᱟ ᱥᱚᱞᱦᱮ ᱨᱮᱱᱟᱜ ᱪᱮᱥᱴᱟ ᱞᱮᱠᱷᱟᱱ ᱫᱚ ᱥᱚᱞᱦᱮ ᱜᱮᱭᱟ᱾
ᱦᱳᱭ ᱾
ᱚᱱᱠᱟ ᱞᱮᱠᱟᱛᱮ, ᱟᱫᱚ ᱟᱱᱟᱴᱨᱮ ᱢᱤᱫᱴᱟᱝ ᱢᱟᱱᱮ ᱥᱚᱝᱥᱟᱨ ᱛᱟᱦᱮᱱ ᱠᱷᱟᱱ ᱫᱚ ᱦᱩᱭᱩᱜ ᱠᱟᱱᱟ ᱢᱤᱫ ᱵᱟᱨ ᱞᱟᱹᱭ ᱞᱟᱹᱯᱟᱹᱭ ᱛᱟᱦᱮᱱ ᱜᱮᱭᱟ᱾
ᱦᱳᱭ ᱦᱳᱭ ᱾
ᱦᱳᱭᱥᱮ ᱟᱫᱚ ᱚᱱᱟ ᱫᱚ ᱵᱟᱝ ᱥᱟᱵ ᱦᱩᱭᱩᱜ-ᱟ ᱡᱟᱦᱟᱸ ᱫᱚ ᱦᱩᱭᱩᱜ ᱠᱟᱱᱟ ᱡᱟᱦᱟᱸ ᱱᱤᱭᱟᱹ ᱚᱥᱩᱵᱤᱫᱟ ᱦᱩᱭᱩᱜ ᱠᱟᱱᱟ ᱟᱫᱚ ᱚᱱᱟ ᱠᱚᱫᱚ ᱞᱟᱹᱭ ᱦᱩᱭᱩᱜᱼᱟ, ᱚᱱᱠᱟ ᱛᱮᱜᱮ ᱚᱱᱟ ᱟᱱᱟᱴ ᱫᱚ ᱦᱩᱭᱩᱜ ᱠᱟᱱᱟ ᱢᱮᱴᱟᱜ-ᱟ ᱥᱮᱪᱮᱫ, ᱥᱮ ᱡᱟᱦᱟᱸᱭ ᱡᱟᱦᱟᱱᱟᱜ ᱟᱹᱲᱤᱥ ᱠᱟᱱᱟᱭ ᱥᱮ ᱨᱮᱸᱜᱮᱡ ᱠᱟᱱᱟᱭ ᱡᱮ ᱱᱚᱣᱟ ᱵᱟᱹᱪᱩᱜ ᱠᱟᱜᱼᱟ, ᱵᱟᱯᱮ ᱦᱟᱛᱟᱣᱮᱫᱼᱟ ᱥᱮ ᱵᱟᱯᱮ ᱪᱤᱠ ᱴᱤᱠᱟᱹᱭ ᱛᱟᱵᱚᱱᱟ ᱚᱱᱟ ᱫᱚ ᱞᱟᱹᱭ ᱞᱮᱠᱷᱟᱱ ᱜᱮ ᱵᱟᱝᱠᱷᱟᱱ ᱫᱚ ᱡᱮ ᱜᱷᱟᱨᱚᱡᱽ ᱨᱮ ᱟᱭᱳ ᱵᱟᱝᱠᱷᱟᱱ ᱦᱚᱯᱚᱱ ᱟᱭᱳ ᱩᱱᱠᱤᱱ ᱜᱮ ᱡᱩᱫᱤ ᱵᱟᱠᱤ ᱠᱤᱱ ᱞᱟᱹᱭᱟ ᱡᱮ ᱱᱚᱣᱟ ᱴᱤᱡ ᱵᱟᱹᱱᱩᱜ ᱠᱟᱜᱼᱟ ᱥᱮ ᱦᱟᱱᱟ ᱵᱟᱹᱱᱩᱜ ᱠᱟᱜᱼᱟ ᱵᱟᱵᱚ ᱦᱩᱭᱩᱜ ᱠᱟᱱᱟ ᱾ ᱵᱟᱠᱤᱱ ᱞᱟᱹᱭ ᱞᱮᱠᱷᱟᱱ ᱦᱟᱸᱜ ᱪᱤᱠᱟᱹᱛᱮ ᱵᱟᱵᱟ ᱛᱟᱠᱚ ᱦᱚᱸᱠᱚ ᱟᱹᱜᱩᱭᱟ ᱠᱟᱨᱚᱱ ᱵᱟᱵᱟ ᱛᱟᱠᱚ ᱫᱚ ᱵᱟᱠᱚ ᱤᱥᱤᱱ ᱵᱟᱥᱟ ᱟᱥᱮ ᱾
ᱦᱳᱭ ᱦᱳᱭ ᱦᱳᱭ ᱚᱱᱟ ᱢᱟ ᱱᱤᱦᱟᱹᱛ ᱜᱮ ᱫᱚᱨᱠᱟᱨ ᱠᱟᱱᱟ ᱞᱟᱹᱭ ᱵᱟᱵᱤᱱ ᱞᱟᱹᱭ ᱞᱮᱠᱷᱟ
ᱵᱟᱝ ᱦᱩᱭᱩᱜ-ᱟ ᱥᱮ ᱦᱳᱭ ᱦᱚᱯᱚᱱᱵᱟ ᱢᱤᱫ ᱫᱤᱱ ᱚᱱᱟᱜᱮ ᱦᱚᱯᱚᱱ ᱟᱭᱳ ᱛᱟᱹᱠᱤᱱ ᱜᱮ ᱢᱮᱛᱟᱠᱤᱱ ᱠᱟᱱᱟᱭ ᱡᱮ ᱟᱹᱵᱤᱱ ᱵᱟᱵᱤᱱ ᱞᱟᱹᱭ ᱞᱮᱠᱷᱟᱱ ᱫᱚ ᱪᱤᱠᱟᱹᱛᱮ ᱦᱟᱸᱜ ᱞᱤᱧ ᱵᱩᱡᱷᱟᱹᱣᱟ ᱡᱮ ᱪᱮᱫ ᱠᱚ ᱪᱟᱵᱟ ᱟᱠᱟᱱᱟ ᱥᱮ ᱵᱟᱹᱱᱩᱜ ᱟᱠᱟᱜᱼᱟ᱾ ᱠᱟᱨᱚᱱ ᱮᱴᱟᱜ ᱜᱷᱟᱨᱚᱧᱡᱽ ᱨᱮᱫᱚ ᱡᱮᱢᱚᱱ ᱵᱟᱵᱟ ᱦᱚᱲ ᱠᱚᱦᱚᱸ ᱠᱚ ᱠᱟᱹᱢᱤ ᱜᱮᱭᱟ ᱠᱚ ᱚᱱᱠᱟ ᱞᱮᱠᱟ ᱫᱚ ᱟᱫᱚ ᱟᱹᱞᱤᱧ ᱫᱚ ᱟᱞᱤᱧ ᱵᱚᱭᱦᱟ ᱫᱚ ᱚᱠᱚᱭ ᱦᱚᱸ ᱚᱱᱠᱟ ᱚᱲᱟᱜ ᱠᱚᱨᱮᱱᱟᱜ ᱫᱟᱠᱟ ᱩᱛᱩ ᱤᱥᱤᱱ ᱥᱮ ᱢᱚᱥᱞᱟ ᱠᱚᱢᱟ ᱥᱚᱵᱽᱡᱤ ᱢᱚᱥᱞᱟ ᱠᱚᱢᱟ ᱵᱟᱹᱞᱤᱧ ᱧᱮᱞ ᱮᱜᱼᱟ᱾ ᱟᱹᱞᱤᱧ ᱫᱚ ᱪᱤᱠᱟᱹ ᱛᱮᱞᱤᱧ ᱵᱟᱲᱟᱭᱟ ᱟᱹᱵᱤᱱ ᱪᱮᱫ ᱠᱚ ᱪᱟᱵᱟᱜ ᱠᱟᱱᱟ ᱪᱮᱫ ᱠᱚᱵᱚᱱ ᱡᱚᱢᱟ ᱟᱹᱵᱤᱱ ᱵᱤᱱ ᱞᱟᱹᱭ ᱞᱮᱠᱷᱟᱱ ᱜᱮᱞᱤᱧ ᱟᱹᱜᱩᱭᱟ
ᱦᱳᱭ ᱦᱳᱭ ᱚᱱᱟ ᱢᱟ ᱦᱟᱸᱜ ᱠᱟᱛᱷᱟᱜ ᱜᱮ ᱠᱟᱱᱟ᱾
ᱛᱟᱦᱮᱱ ᱠᱷᱟᱱ ᱛᱟᱦᱚᱞᱮ ᱡᱷᱚᱛᱚ ᱜᱷᱟᱨᱚᱸᱡᱽ ᱨᱮᱜᱮ ᱱᱟᱯᱟᱭ ᱠᱚ ᱛᱟᱦᱮᱱᱟ ᱟᱫᱚ ᱚᱱᱟ ᱡᱩᱫᱤ ᱵᱟᱝ ᱛᱟᱦᱮᱱᱟ ᱦᱮᱸ ᱮᱠᱞᱟ ᱮᱠᱞᱟ ᱡᱩᱫᱤᱢ ᱨᱚᱯᱚᱲᱚᱜ-ᱟ ᱡᱮ ᱦᱮᱸ ᱟᱹᱠᱤᱱ ᱫᱚ ᱱᱚᱣᱟ ᱵᱟᱹᱠᱤᱱ ᱦᱟᱛᱟᱣᱮᱜ-ᱟ ᱥᱮ ᱱᱟᱹᱠᱤᱱ ᱱᱚᱣᱟ ᱵᱟᱹᱠᱤᱱ ᱦᱟᱛᱟᱣᱮᱜ-ᱟ᱾ ᱥᱮ ᱱᱚᱣᱟ ᱵᱟᱹᱪᱩᱜ ᱨᱮᱦᱚᱸ ᱵᱟᱠᱚ ᱦᱟᱛᱟᱣᱮᱜ-ᱟ᱾
ᱦᱮᱸ
ᱟᱫᱚ ᱵᱟᱝ ᱞᱟᱹᱭ ᱞᱮᱠᱷᱟᱱ ᱫᱚ ᱚᱱᱠᱟ ᱜᱮ ᱛᱟᱦᱮᱱᱟ᱾
ᱦᱮᱸ ᱟᱫᱚ ᱦᱟᱸᱜ ᱠᱤᱪᱷᱩᱜᱟᱱ ᱴᱚᱴᱷᱟ ᱨᱮᱫᱚ ᱦᱟᱸᱜ ᱚᱱᱠᱟ ᱜᱮᱠᱚ ᱦᱩᱭᱩᱜ ᱵᱟᱲᱟᱜ ᱠᱟᱱᱟ ᱛᱚ ᱥᱟᱱᱟᱢ ᱴᱚᱴᱷᱟ ᱠᱚᱨᱮᱜᱮ ᱟᱫᱚ ᱦᱟᱸᱜ ᱚᱱᱮ ᱚᱱᱠᱟ ᱢᱚᱱᱮ ᱠᱚ ᱫᱚᱦᱚ ᱠᱟᱜ-ᱟ ᱟᱫᱚ ᱦᱟᱸᱜ ᱚᱱᱠᱟ ᱱᱤᱡᱮ ᱱᱤᱡᱮ ᱠᱚ ᱜᱚᱞᱢᱟᱨᱟᱣᱟ᱾ ᱦᱟᱸᱜ ᱚᱱᱟ ᱞᱮᱠᱟ ᱛᱮᱫᱚ ᱦᱟᱸᱜ ᱠᱚ ᱚᱱᱠᱟ ᱜᱮᱠᱚ ᱵᱷᱤᱱᱟᱹᱜ-ᱟ ᱥᱮ ᱪᱮᱫ ᱞᱮᱠᱮ?
ᱦᱩᱸ ᱦᱩᱸ
ᱟᱪᱪᱷᱟ
ᱱᱤᱛᱳᱜ ᱫᱚ ᱵᱟᱹᱲᱛᱤ ᱫᱚ ᱚᱱᱟᱜᱮ ᱧᱮᱞᱚᱜ ᱠᱟᱱᱟ᱾
ᱦᱳᱭ ᱦᱳᱭ ᱟᱫᱚ ᱛᱟᱦᱚᱞᱮ ᱟᱯᱮ ᱥᱮᱱ ᱫᱚ ᱦᱟᱸᱜ ᱢᱮᱱ ᱞᱮᱠᱷᱟ ᱫᱚ ᱦᱟᱸᱜ ᱪᱮᱫ ᱞᱤᱧ ᱢᱮᱱᱟ ᱚᱱᱟ ᱯᱚᱨᱚᱵᱽ ᱠᱚᱫᱚ ᱦᱟᱸᱜ ᱡᱟᱹᱱᱤᱡ ᱥᱟᱱᱟᱢᱟᱜ ᱜᱮ ᱦᱩᱭᱩᱜ ᱛᱟᱯᱮ ᱜᱮᱭᱟ ᱥᱮ ᱪᱮᱫ ᱞᱮᱠᱟ?
ᱦᱮᱸ ᱥᱟᱱᱟᱢ ᱞᱮᱠᱟᱱ ᱯᱚᱨᱚᱵᱽ ᱠᱚᱜᱮ ᱦᱩᱭᱩᱜ ᱜᱮᱭᱟ᱾
ᱚᱸ
ᱟᱫᱚ ᱥᱟᱱᱟᱢ ᱞᱮᱠᱟ ᱢᱟᱱᱮ ᱡᱚᱛᱚ ᱜᱮ ᱡᱟᱦᱟᱸ ᱠᱟᱨᱟᱢ ᱠᱚ ᱢᱮᱱᱟᱜ ᱠᱟᱜ ᱛᱟᱵᱚᱱ ᱵᱟᱦᱟ, ᱥᱚᱨᱦᱟᱭ?
ᱡᱚᱛᱚᱣᱟᱜ ᱜᱮ ᱦᱩᱭᱩᱜ-ᱟ᱾
ᱚᱸ ᱟᱪᱪᱷᱟ
ᱟᱨ ᱟᱯᱮᱥᱮᱱ ᱜᱮ ᱛᱟᱦᱚᱞᱮ ᱪᱮᱫ ᱞᱮᱠᱟ ᱦᱩᱭᱩᱜ-ᱟ ᱥᱮ ᱵᱟᱝ?
ᱦᱮᱸ ᱟᱞᱮ ᱥᱮᱱ ᱫᱚ ᱦᱟᱸᱜ ᱢᱮᱱ ᱞᱮᱠᱷᱟᱡ ᱫᱚ ᱦᱟᱱᱟ ᱠᱟᱨᱟᱢ ᱠᱚ ᱵᱟᱫ ᱠᱟᱛᱮᱫ ᱦᱟᱸᱜ ᱥᱚᱨᱦᱟᱭ ᱟᱨ ᱵᱟᱦᱟ ᱚᱱᱟ ᱠᱚᱫᱚ ᱦᱟᱸᱜ ᱦᱩᱭ ᱵᱟᱲᱟᱜ ᱜᱮᱭᱟ ᱟᱨ ᱵᱟᱛ ᱠᱟᱛᱮ
ᱟᱪᱪᱷᱟ ᱟᱞᱮ ᱥᱮᱱᱫᱚ ᱫᱟᱥ ᱫᱤᱱ ᱫᱚ ᱞᱟᱦᱟ ᱡᱚᱠᱷᱚᱱ ᱜᱤᱫᱽᱨᱟᱹ ᱜᱤᱫᱽᱨᱟᱹ ᱢᱟᱱᱮ ᱜᱤᱫᱽᱨᱟᱹ ᱫᱚᱢᱮ ᱜᱤᱫᱽᱨᱟᱹ ᱧᱚᱜ ᱤᱧ ᱛᱟᱦᱮᱸ ᱠᱟᱱᱟ ᱤᱱᱠᱟᱹ ᱫᱚᱥ ᱵᱚᱪᱷᱚᱨ ᱡᱟᱦᱟᱸ ᱫᱚ ᱤᱧ ᱦᱟᱸᱜ ᱤᱧ ᱫᱤᱥᱟᱹ ᱛᱤᱭᱩᱜᱟ ᱩᱱ ᱫᱚ ᱦᱩᱭᱩᱜ ᱠᱟᱱᱟ ᱫᱚᱢᱮ ᱫᱟᱸᱥᱟᱭ ᱠᱚ ᱮᱱᱮᱡᱮᱜ ᱜᱮ ᱛᱟᱦᱮᱸᱱᱟ ᱦᱤᱡᱩᱜ ᱠᱟᱱ ᱛᱟᱦᱮᱸᱜ ᱟᱠᱚ ᱚᱲᱟᱜ ᱠᱮ ᱚᱲᱟᱜ ᱱᱤᱛᱚᱜ ᱫᱚ ᱧᱮᱞᱚᱜ ᱠᱟᱱᱟ ᱚᱱᱟᱴᱤᱡ ᱡᱤᱱᱤᱥ ᱴᱟᱜ ᱠᱚᱢ ᱤᱫᱤᱜ ᱠᱟᱱᱟ ᱟᱫᱚ ᱡᱮ ᱡᱟᱦᱟᱨ ᱠᱟᱹᱢᱤ ᱨᱮᱠᱚ ᱵᱮᱥᱛᱚᱜ ᱠᱟᱱᱟ ᱟᱫᱚ
ᱦᱮᱸ
ᱚᱱᱟ ᱥᱮᱫ ᱫᱚ ᱫᱚᱢᱮ ᱫᱚ ᱵᱟᱝ ᱠᱚ ᱢᱮᱸᱫ ᱞᱩᱛᱩᱨᱟᱜ ᱠᱟᱱ ᱞᱮᱠᱟ ᱧᱮᱞᱚᱜ ᱠᱟᱱᱟ᱾
ᱦᱳᱭ ᱟᱫᱚ ᱦᱟᱸᱜ ᱱᱚᱜᱼᱚ ᱱᱚᱝᱠᱟ ᱮᱸ ᱱᱟᱦᱟᱜ ᱡᱩᱜᱽ ᱨᱮᱫᱚ ᱦᱟᱸᱜ ᱥᱟᱱᱟᱢ ᱦᱚᱲ ᱜᱮᱛᱚ ᱦᱟᱸᱜ ᱚᱞᱚᱜ ᱠᱚᱫᱚ ᱵᱚᱱ ᱰᱩᱜᱤ ᱪᱟᱵᱟ ᱠᱟᱜ ᱠᱟᱱᱟ ᱛᱚ᱾ ᱟᱫᱚ ᱦᱟᱸᱜ ᱚᱱᱠᱟ ᱞᱮᱠᱟ ᱛᱮᱫᱚ ᱦᱩᱸ ᱠᱚᱲᱟ ᱜᱤᱫᱽᱨᱟᱹ ᱠᱚᱦᱚᱸ ᱵᱟᱠᱚ ᱛᱟᱦᱮᱱ ᱠᱟᱱᱟ ᱚᱱᱟ ᱟᱹᱛᱩ
ᱛᱟᱦᱚᱞᱮ ᱫᱟᱥᱟᱭ ᱮᱱᱮᱡ ᱫᱚ ᱟᱢᱫᱚᱢ ᱛᱟᱦᱚᱞᱮᱢ ᱪᱟᱞᱟᱣ ᱵᱟᱲᱟ ᱠᱟᱱᱟᱢ ᱥᱮ ᱵᱟᱝᱟ?
ᱟᱹᱞᱤᱧ ᱫᱚ ᱦᱟᱸᱜ ᱟ ᱢᱮᱱ ᱞᱮᱠᱷᱟᱡ ᱫᱚ ᱦᱟᱸᱜ ᱵᱟᱹᱞᱤᱧ ᱪᱟᱞᱟᱣ ᱟᱠᱟᱱᱟ᱾
ᱟᱪᱪᱷᱟ᱾
ᱦᱳᱭ ᱟᱫᱚ ᱦᱟᱸᱜ ᱵᱟᱝ ᱦᱩᱭᱩᱜ ᱜᱮᱭᱟ ᱛᱚ ᱟᱞᱮ ᱱᱚᱰᱮ ᱫᱚ ᱴᱚᱴᱷᱟ ᱨᱮᱫᱚ ᱦᱟᱸᱜ ᱚᱱᱠᱟ ᱞᱮᱠᱟ ᱫ ᱠᱚᱲᱟ ᱜᱤᱫᱽᱨᱟᱹ ᱡᱟᱹᱥᱛᱤᱠᱟᱭ ᱛᱮ ᱵᱟᱹᱱᱩᱜ ᱟᱠᱟᱫ ᱞᱮᱭᱟ᱾
ᱚ ᱦᱚᱸ ᱦᱳᱭ ᱚᱱᱟ ᱦᱚᱸ ᱠᱟᱛᱷᱟ ᱜᱮ ᱵᱟᱵᱟ ᱦᱚᱲ ᱠᱚ ᱥᱮ ᱠᱚᱲᱟ ᱜᱤᱫᱽᱨᱟᱹ ᱠᱚ ᱵᱟᱝ ᱠᱚ ᱛᱟᱦᱮᱸ ᱞᱮᱱ ᱠᱷᱟᱱ ᱚᱱᱟ ᱫᱟᱥᱟᱸᱭ ᱮᱱᱮᱡ ᱦᱚᱸ ᱪᱤᱠᱟᱹᱛᱮ ᱦᱩᱭᱩᱜ-ᱟ ᱦᱟᱸᱜ᱾
ᱦᱳᱭ ᱦᱳᱭ ᱟᱫᱚ ᱦᱟᱸᱜ ᱟ ᱟᱞᱮ ᱱᱚᱰᱮ ᱡᱟᱦᱟᱸ ᱟᱹᱞᱤᱧ ᱠᱟᱹᱴᱤᱡ ᱠᱷᱚᱱᱟᱜ ᱡᱚᱠᱷᱚᱱ ᱞᱤᱧ ᱦᱟᱨᱟ ᱵᱩᱨᱩᱭᱮᱱᱟ ᱛᱚᱠᱷᱚᱱ ᱠᱷᱚᱱᱟᱜ ᱜᱮ ᱟᱹᱞᱤᱧ ᱫᱚ ᱫᱟᱸᱥᱟᱭ ᱫᱚᱱ ᱠᱚᱫᱚ ᱦᱟᱸᱜ ᱢᱮᱱ ᱞᱮᱠᱷᱟᱡ ᱫᱚ ᱟᱞᱮ ᱴᱚᱴᱷᱟ ᱠᱷᱚᱱᱟᱜ ᱛᱷᱟᱯᱷᱟ ᱠᱚ ᱩᱰᱩᱠ ᱵᱟᱲᱟ ᱧᱚᱜ ᱠᱟᱱᱟ ᱟᱫᱚ ᱵᱟᱹᱞᱤᱧ ᱧᱮᱞ ᱵᱤᱰ ᱰᱟᱹᱣ ᱠᱟᱫ ᱠᱚᱣᱟ᱾ ᱟᱫᱚ ᱦᱟᱸᱜ ᱮᱴᱟᱜ ᱴᱚᱴᱷᱟ ᱠᱚᱨᱮᱱ ᱫᱚᱠᱚ ᱦᱤᱡᱩᱜ ᱜᱮᱭᱟ ᱟᱫᱚ ᱦᱟᱸᱜ ᱟᱞᱮ ᱴᱚᱴᱷᱟ ᱠᱚᱨᱮ ᱫᱚ
ᱦᱳᱭ᱾
ᱟᱫᱚ ᱦᱟᱸᱜ ᱚᱱᱟ ᱫᱚ ᱵᱟᱹᱞᱤᱧ ᱵᱟᱲᱟᱭᱟ ᱪᱮᱫ, ᱪᱮᱫ ᱞᱟᱹᱜᱤᱫ ᱠᱚ ᱫᱟᱸᱥᱟᱭ ᱫᱟᱬᱟᱱ ᱠᱚ ᱪᱟᱞᱟᱜ ᱠᱮᱭᱟ ᱚᱱᱟ ᱫᱚ ᱡᱩᱫᱤ ᱵᱤᱱ ᱵᱟᱲᱟᱭ ᱠᱷᱟᱡ ᱫᱚ ᱠᱟᱹᱴᱤᱡ ᱵᱮᱱ ᱞᱟᱹᱭᱟᱞᱤᱧ ᱠᱮᱭᱟ ᱟᱞᱤᱧ ᱞᱤᱧ ᱵᱩᱡᱽ ᱧᱟᱢ ᱠᱮᱭᱟ᱾